ᱡᱚᱦᱟᱨ ᱜᱮ ᱫᱟᱹᱭ ᱾
ᱦᱮᱸ ᱡᱚᱦᱟᱨ ᱜᱮ ᱾
ᱪᱤᱠᱟᱹᱢ ᱪᱮᱢ ᱪᱤᱠᱟᱹᱭ ᱫᱟ?
ᱟ ᱱᱟᱯᱟᱭ ᱜᱮᱭᱟ ᱾
ᱞᱟᱹᱭᱫᱟᱹᱧ ᱟᱢᱟᱜ ᱱᱮᱴᱣᱟᱨᱠ ᱵᱟᱭ ᱧᱟᱢᱮᱫ ᱛᱟᱢᱟ ᱾
ᱦᱮᱸ
ᱦᱚᱸ ᱵᱷᱟᱜᱤ ᱜᱤᱧ ᱤᱧ ᱫᱚ ᱾
ᱚ ᱟᱪᱪᱷᱟ ᱾
ᱟᱨ ᱠᱟᱹᱴᱤᱡ ᱴᱟᱣᱟᱨᱮ ᱪᱟᱞᱟᱜ ᱞᱮᱠᱷᱟᱱ ᱵᱷᱟᱜᱤ ᱠᱚᱣᱟ ᱢᱟᱱᱮ ᱟᱸ ᱪᱮᱫ ᱦᱚᱸ ᱵᱟᱝ ᱱᱚᱜᱼᱚᱭ ᱱᱤᱛᱚᱜ ᱫᱚ ᱫᱩᱲᱩᱵᱽ ᱟᱠᱟᱱᱟᱹᱧ ᱫᱟᱠᱟ ᱠᱚ ᱡᱚᱢ ᱠᱟᱛᱮ ᱾
ᱚ ᱟᱪᱪᱷᱟ ᱾
ᱟᱢ ᱫᱚ?
ᱦᱮᱸ ᱤᱧ ᱦᱚᱸ ᱦᱚᱜᱼᱚᱭ ᱫᱟᱠᱟ ᱠᱚ ᱡᱚᱢ ᱵᱟᱲᱟ ᱠᱟᱛᱮᱜ ᱜᱮ ᱦᱚᱜᱼᱚᱭ ᱫᱩᱲᱩᱵᱽ ᱵᱟᱲᱟ ᱠᱚ ᱦᱩᱭ ᱟᱠᱟᱱᱟ ᱾ ᱟᱨ ᱚᱱᱛᱮ ᱪᱮᱫᱠᱟ ᱥᱮᱨᱢᱟ ᱡᱟᱺᱲᱤᱭᱮᱜᱼᱟᱭ? ᱦᱮᱸ ᱤᱧᱟᱹᱜ ᱨᱚᱲᱮᱢ ᱟᱸᱡᱚᱢ ᱮᱫᱟ? ᱦᱮᱸ, ᱦᱮᱞᱳ᱾ ᱞᱟᱹᱭ ᱮᱫᱟᱹᱧ ᱤᱧᱟᱹᱜ ᱠᱟᱛᱷᱟ ᱥᱯᱚᱥᱴᱚᱢ ᱟᱸᱡᱚᱢ ᱮᱫᱟ᱾